ᱦᱮᱸ ᱡᱚᱦᱟᱨ ᱜᱮ
ᱦᱮᱸ ᱡᱚᱦᱟᱨ ᱜᱮ
ᱦᱮᱸ ᱟᱨ ᱚᱱᱠᱟ ᱪᱮᱫᱠᱟ ᱱᱟᱯᱟᱭ ᱵᱟᱲᱟ ᱜᱮᱛᱚ?
ᱦᱮᱸ ᱱᱤᱭᱟᱹ ᱫᱷᱟᱹᱵᱤᱡ ᱫᱚ ᱱᱤᱭᱟᱹ ᱱᱟᱯᱟᱭ ᱵᱟᱲᱟ ᱜᱮ ᱟᱫᱚ ᱟᱢ ᱜᱮ ᱪᱮᱫ ᱞᱮᱠᱟ ᱢᱮᱱᱟᱜ ᱢᱮᱭᱟ?
ᱤᱧ ᱦᱚᱸ ᱱᱟᱯᱟᱭ ᱵᱟᱲᱟ ᱜᱮ ᱢᱤᱱᱟᱹᱧᱟ ᱟᱨ ᱟᱯᱮ ᱚᱲᱟᱜ ᱦᱚᱲ ᱠᱚ?
ᱦᱮᱸ ᱚᱲᱟᱜ ᱦᱚᱲ ᱠᱚ ᱦᱚᱸ ᱱᱟᱯᱟᱭ ᱱᱟᱯᱟᱭ ᱵᱟᱲ ᱜᱮ ᱟᱫᱚ, ᱟᱯᱮ ᱨᱮᱱ ᱚᱲᱟᱜ ᱦᱚᱲ ᱠᱚ ᱪᱮᱫ ᱞᱮᱠᱟ ᱢᱮᱱᱟᱜ ᱠᱚᱣᱟ?
ᱟᱞᱮ ᱨᱮᱱ ᱚᱲᱟᱜ ᱦᱚᱲ ᱠᱚᱦᱚᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱢᱮᱱᱟᱜ ᱠᱚᱣᱟ᱾
ᱦᱮᱸ ᱦᱮᱸ ᱟᱹᱰᱤ ᱱᱟᱯᱟᱭ ᱜᱮ᱾
ᱦᱮᱸ ᱟᱨ ᱚᱱᱠᱟ ᱛᱮᱦᱮᱧ ᱟᱜ ᱟᱵᱚᱦᱟᱣᱟ ᱠᱚ ᱪᱮᱫ ᱞᱮᱠᱟ ᱢᱮᱱᱟᱜᱼᱟ?
ᱟᱵᱚᱦᱟᱣᱟ ᱵᱚᱞᱛᱮ ᱟᱵᱚᱦᱟ ᱫᱚ ᱛᱮᱦᱤᱧ ᱫᱚᱭ ᱵᱷᱟᱜᱤ ᱜᱮ ᱥᱤᱛᱩᱝ ᱟᱠᱟᱜᱟᱭ᱾ ᱵᱟᱭᱨᱮ ᱫᱚ ᱛᱩᱫ ᱵᱟᱝ ᱜᱟᱱᱚᱜ ᱠᱟᱱᱟ ᱦᱳᱭ ᱥᱮ ᱟᱨ
ᱦᱮᱸ ᱱᱚᱛᱮ ᱫᱚ ᱚᱱᱟ ᱥᱤᱛᱩᱝ ᱜᱮ ᱥᱤᱛᱩᱝ ᱟᱠᱜᱟᱭ ᱟᱨ ᱚᱱᱠᱟ ᱟᱵᱚᱦᱟᱣᱟ ᱫᱚ ᱟᱫᱚ ᱚᱱᱛᱮ ᱟᱯᱮ ᱥᱮᱫ ᱜᱮ ᱟᱵᱚᱦᱟᱣᱟ ᱠᱚ ᱪᱮᱫ ᱞᱮᱠᱟ?
ᱦᱮᱸ ᱟᱞᱮ ᱥᱮᱫ ᱦᱚᱸ ᱛᱮᱦᱮᱧ ᱫᱚ ᱚᱱᱠᱟ ᱥᱤᱛᱩᱝ ᱠᱟᱜ-ᱟᱭ ᱫᱚᱢᱮ ᱧᱚᱜ ᱜᱮ᱾ ᱦᱚᱞᱟ ᱢᱟᱦᱫᱷᱮᱨ ᱫᱚ ᱚᱱᱠᱟ, ᱮ ᱨᱤᱢᱤᱞ ᱵᱟᱲᱟᱭᱮᱫ ᱛᱟᱦᱮᱸᱫ ᱟᱭ, ᱫᱟᱜ ᱠᱚᱫᱚ ᱵᱟᱭ ᱚᱱᱠᱟ ᱫᱟᱜ ᱠᱚᱫᱚ ᱵᱟᱝ ᱡᱟᱹᱲᱤ ᱟᱭ
ᱟ
ᱫᱟᱜ ᱡᱟᱹᱲᱤ ᱠᱚ ᱫᱚ ᱚᱱ ᱚᱱᱠᱟ ᱵᱟᱝ ᱦᱩᱭ ᱟᱠᱟᱱᱟ ᱟᱫᱚ, ᱛᱮᱦᱮᱧ ᱫᱚ ᱚᱱᱠᱟ ᱫᱚᱢᱮ ᱥᱤᱛᱩᱝ ᱟᱠᱟᱜ-ᱟᱭ, ᱥᱤᱛᱩᱝ ᱜᱚᱨᱚᱢ ᱵᱩᱡᱷᱟᱹᱜ ᱠᱟᱱᱟ᱾
ᱦᱮᱸ ᱫᱟᱜ ᱡᱟᱹᱲᱤ ᱵᱚᱞᱛᱮ ᱡᱟᱦᱟᱸ ᱡᱟᱦᱟᱸᱟᱢ ᱞᱟᱹᱭ ᱠᱮᱫ ᱫᱚ ᱦᱚᱞᱟ ᱟᱞᱮ ᱥᱮᱫ ᱫᱚᱢᱮ ᱫᱟᱜ ᱡᱟᱹᱲᱤ ᱠᱮᱫᱟ᱾ ᱢᱟᱱᱮ ᱯᱩᱨᱟ ᱤᱭᱟᱹ ᱠᱚᱭ ᱰᱩᱵᱩᱡ ᱪᱟᱵᱟ ᱟᱠᱟᱫ ᱛᱟᱞᱮ-ᱭᱟ ᱠᱷᱮᱛ ᱠᱚ᱾ ᱟᱨ ᱟᱨᱮᱞ ᱦᱚᱸ ᱟᱹᱰᱤ ᱢᱚᱴᱟ ᱢᱚᱴᱟ ᱧᱩ-ᱨᱩ ᱟᱠᱟᱱᱟ ᱟᱨᱮᱞ ᱠᱚ᱾
ᱚ
ᱦᱳᱭ
ᱦᱮᱸ ᱛᱟᱦᱚᱞᱮ ᱛᱚ, ᱦᱮᱸ ᱫᱟᱜ ᱡᱟᱹᱲᱤ ᱦᱩᱭ ᱞᱮᱱᱠᱷᱟᱱ ᱛᱚ ᱱᱟᱯᱟᱭ ᱠᱟᱛᱷᱟ ᱠᱟᱱᱟ ᱢᱤᱫᱴᱟᱝ ᱱᱚᱜ ᱚᱭ ᱪᱟᱥ ᱵᱟᱥ ᱫᱤᱱ ᱥᱮᱴᱮᱨᱚᱜ ᱠᱟᱱ ᱛᱟᱵᱚᱱᱟ ᱛᱚ?
ᱦᱚᱭ ᱦᱚᱭ ᱦᱚᱭ ᱾
ᱦᱚᱭ ᱛᱟᱦᱮᱞᱮ ᱞᱟᱭᱤᱧ ᱛᱮᱦᱮᱧ ᱫᱚ ᱢᱤᱫᱴᱟᱝ ᱫᱟᱸᱥᱟᱭ ᱤᱫᱤ ᱠᱟᱛᱮᱫ ᱞᱟᱝ ᱜᱟᱯᱟᱞ ᱢᱟᱨᱟᱜ-ᱟ ᱾ ᱡᱮ ᱟᱵᱚᱣᱟᱜ ᱱᱚᱣᱟ ᱦᱮᱸ ᱫᱟᱸᱥᱟᱭ ᱮᱱᱮᱡ ᱡᱟᱦᱟᱸ ᱦᱩᱭᱩᱜ-ᱟ ᱾
ᱦᱩᱸ
ᱚᱱᱟ ᱤᱫᱤ ᱠᱟᱛᱮᱜ ᱜᱮ ᱢᱟᱱᱮ ᱪᱮᱫ ᱞᱮᱠᱟ ᱠᱟᱛᱮᱜ ᱦᱩ ᱟᱠᱟᱱᱟ? ᱚᱱᱟ ᱠᱚ ᱤᱫᱤ ᱠᱟᱛᱮᱜ ᱜᱮᱞᱟᱝ ᱜᱟᱞᱢᱟᱨᱟᱜ-ᱟ ᱾
ᱦᱮᱸ ᱱᱚᱣᱟ ᱢᱟ ᱟᱹᱰᱤ ᱱᱟᱯᱟᱭ ᱠᱟᱛᱷᱟ ᱜᱮᱢ ᱡᱚᱛᱷᱟᱛ ᱠᱟᱛᱷᱟᱢ ᱞᱟᱹᱭ ᱠᱟᱜ-ᱟ ᱾ ᱤᱧᱦᱚᱧ ᱪᱤᱱᱛᱟᱹ ᱵᱟᱲᱟᱭᱮᱫ ᱛᱟᱦᱮᱸᱦᱱᱟ ᱡᱮ ᱫᱟᱸᱥᱟᱭ ᱱᱤᱭᱟᱹ ᱦᱚᱸ ᱟᱹᱰᱤ ᱜᱟᱞᱢᱟᱨᱟᱣ ᱞᱮᱠᱷᱟᱱ ᱵᱷᱟᱹᱜᱤ ᱠᱚᱜ-ᱟ ᱾ ᱦᱮᱸ ᱛᱟᱦᱮᱞᱮ ᱦᱮᱸᱛᱚᱵᱮ ᱢᱟ ᱞᱟᱹᱭ ᱢᱮ ᱛᱟᱦᱚᱞᱮ ᱾
ᱪᱮᱫᱟᱜ ᱥᱮ ᱫᱟᱸᱥᱟᱭ ᱢᱤᱫᱴᱟᱝ ᱯᱚᱨᱚᱵᱽ ᱠᱚ ᱞᱟᱹᱭᱟ ᱡᱮ ᱚᱱᱟ ᱫᱚ ᱢᱤᱫᱴᱟᱝ ᱟᱵᱚ ᱟᱵᱚ ᱠᱚ ᱞᱟᱹᱜᱤᱫ ᱫᱚ ᱢᱟᱱᱮ ᱥᱟᱱᱛᱟᱲ ᱠᱚ ᱞᱟᱹᱜᱤᱫ ᱛᱮᱫᱚ ᱚᱱᱟ ᱫᱚ ᱢᱤᱫᱴᱟᱝ ᱟᱹᱰᱤ ᱫᱩᱠ ᱟᱱᱟᱜ ᱢᱤᱫᱴᱟᱝ ᱯᱚᱨᱚᱵᱽ ᱠᱟᱱᱟ ᱞᱟᱹᱭᱟᱠᱚ ᱾ ᱡᱟᱦᱟᱸ ᱚᱱᱟ ᱫᱟᱸᱥᱟᱭ ᱮᱱᱮᱡ ᱠᱚ ᱞᱟᱹᱭ ᱮᱫᱟ᱾ ᱟᱪᱪᱷᱟ ᱟᱢ ᱱᱚᱣᱟᱢ ᱟᱸᱡᱚᱢ ᱵᱟᱲᱟ ᱟᱠᱟᱫ ᱜᱮᱭᱟ? ᱛᱚ ᱥᱮ ᱱᱚᱝᱠᱟ ᱡᱮ ᱪᱮᱫ ᱞᱮᱠᱟ ᱪᱮᱫ ᱥᱚᱢᱚᱭ ᱦᱩᱭᱩᱜᱭ-ᱟ? ᱡᱩᱫᱤᱢ ᱵᱟᱲᱟᱭ ᱠᱷᱟᱱ ᱢᱤᱫ ᱵᱟᱨ ᱠᱟᱛᱷᱟ ᱛᱮᱢ ᱞᱟᱹᱭ ᱠᱮᱭᱟ ᱾
ᱦᱮᱸ ᱵᱟᱲᱟᱭ ᱫᱩᱧ ᱵᱟᱲᱟᱭ ᱜᱮᱭᱟ ᱾ ᱛᱟᱯᱚᱨᱮ
ᱦᱮᱸ ᱡᱩᱫᱤ ᱚᱱᱠᱟ ᱡᱩᱚᱫᱤ ᱩᱭᱦᱟᱹᱨ ᱵᱟᱝ ᱦᱤᱡᱩᱜ ᱠᱟᱱ ᱠᱷᱟᱱᱤᱧ ᱞᱟᱹᱭᱟ ᱾
ᱦᱮᱸ ᱛᱟᱦᱚᱞᱮᱧ ᱞᱟᱹᱭ ᱮᱫᱟ ᱾ ᱩᱭᱦᱟᱹᱨ ᱫᱚ ᱩᱭᱦᱟᱹᱨ ᱦᱮᱡ ᱟᱹᱫᱤᱧᱟ ᱠᱟᱹᱴᱤᱡ, ᱠᱟᱹᱴᱤᱡ ᱛᱟᱦᱚᱞᱤᱧ ᱞᱟᱹᱭᱟᱜ ᱠᱟᱱᱟ ᱾
ᱦᱮᱸ ᱦᱮᱸ
ᱦᱮᱸ ᱫᱟᱸᱥᱟᱭ ᱫᱚ ᱮᱭ ᱠᱟᱨᱚᱱ ᱛᱮ ᱟᱵᱚ ᱮᱸ ᱥᱟᱱᱛᱟᱲ ᱠᱚ ᱫᱟᱸᱥᱟᱭ ᱫᱚ ᱢᱤᱫᱴᱟᱝ ᱢᱟᱱᱮ ᱢᱤᱫᱴᱟᱝ ᱫᱩᱠ ᱟᱱᱟᱜ ᱠᱟᱱᱟ ᱟᱫᱚ ᱫᱟᱥᱟᱭ ᱫᱚ ᱟᱵᱚ ᱥᱟᱱᱛᱟᱲ ᱤᱭᱟᱹ ᱠᱚᱣᱟᱜ ᱫᱚ᱾ ᱦᱮᱸ ᱟᱫᱚ ᱡᱚᱠᱷᱚᱱ ᱟᱵᱚᱨᱮᱱ ᱡᱟᱦᱟᱸᱭ ᱵᱚᱸᱜᱟᱭ ᱛᱟᱦᱮᱸ ᱠᱟᱱ ᱛᱟᱵᱚᱱᱟ ᱢᱟᱱᱮ ᱡᱟᱦᱟᱸᱭ ᱫᱚ ᱧᱩᱛᱩᱢ ᱫᱚ ᱦᱩᱭᱩᱜᱭ ᱠᱟᱱ ᱛᱟᱭᱟ ᱦᱩᱫᱩᱬ ᱫᱩᱨᱜᱟᱸ᱾
ᱦᱚᱭ ᱦᱚᱭ ᱾
ᱦᱚᱭ ᱦᱚᱭ ᱢᱟᱱᱮ ᱛᱤᱱᱟᱹᱜ ᱜᱟᱱ ᱤᱧ ᱵᱟᱲᱟᱭᱟ ᱚᱱᱠᱟᱜᱤᱧ ᱞᱟᱹᱭ ᱮᱫᱟ᱾ ᱵᱮᱥᱤ ᱫᱚ ᱤᱧᱦᱚᱸ ᱵᱟᱹᱧ ᱵᱟᱲᱟᱭᱟ ᱦᱚᱭ ᱦᱮ ᱾ ᱩᱱᱤ ᱦᱩᱫᱩᱬ ᱫᱩᱨᱜᱟᱹ ᱢᱟᱱᱮ ᱟᱵᱚᱱᱤᱡ ᱫᱚ ᱩᱱᱤ ᱫᱚ ᱢᱟᱱᱮ ᱠᱸᱤᱥᱟᱹᱬ ᱵᱚᱸᱜᱟᱭ ᱛᱟᱦᱮᱸ ᱠᱟᱱ ᱛᱟᱵᱚᱱᱟ ᱾ ᱢᱟᱱᱮ ᱠᱤᱥᱟᱹᱬ ᱵᱚᱸᱜᱟ ᱢᱟᱱᱮ ᱩᱱᱤ ᱛᱤᱱ ᱵᱷᱳᱨᱮ ᱛᱟᱦᱮᱸ ᱠᱟᱱ ᱛᱟᱦᱮᱸᱫ ᱟᱵᱚᱣᱟᱜ ᱫᱚ ᱫᱩᱠ ᱵᱤᱯᱚᱫ ᱠᱚ ᱥᱮ ᱦᱮᱸ ᱠᱟᱹᱣᱰᱤ ᱠᱚᱨᱮᱜ ᱟᱱᱟᱴ ᱤᱭᱟᱹ ᱠᱚᱫᱚ ᱵᱟᱝ ᱛᱟᱦᱮᱸ ᱠᱟᱱ ᱛᱟᱵᱚ ᱾ ᱟᱵᱚ ᱫᱚ ᱟᱹᱰᱤ ᱛᱚᱠᱷᱚᱱ ᱫᱚ ᱠᱟᱹᱴᱤᱡ ᱵᱷᱟᱹᱜᱤ ᱜᱮ ᱢᱚᱴᱟ-ᱢᱩᱴᱤ ᱮᱸ ᱢᱟᱱᱮ ᱡᱟᱠᱮᱵᱚᱞᱮ ᱞᱟᱹᱭᱟᱠᱚ ᱫᱷᱚᱱ ᱥᱚᱢᱯᱚᱛᱤ ᱛᱮᱦᱚᱸ ᱟᱵᱚ ᱵᱷᱟᱹᱜᱤ ᱜᱮᱵᱚᱱ ᱛᱟᱦᱮᱸ ᱠᱟᱱᱟ ᱾ ᱟᱫᱚ ᱚᱱᱟ ᱧᱮᱞᱛᱮ ᱩᱱᱠᱩ ᱡᱟᱦᱟᱸᱭ ᱫᱤᱠᱩ ᱨᱮᱱ ᱵᱚᱸᱜᱟ
ᱦᱟᱭ ᱦᱚᱭ ᱾
ᱩᱱᱠᱩ ᱟᱹᱰᱤ ᱤᱭᱟᱹ ᱠᱚ ᱢᱟᱱᱮ ᱡᱟᱠᱮ ᱵᱚᱞᱮ ᱟᱹᱰᱤ ᱦᱟᱹᱴᱠᱮ ᱥᱟᱥᱮᱛ ᱠᱚ ᱢᱚᱱᱮ ᱠᱮᱫᱟ ᱡᱮ ᱦᱮᱸ ᱱᱩᱭ ᱦᱩᱭ ᱱᱩᱠᱩ ᱱᱩᱱᱟᱹᱜ ᱠᱚ ᱤᱭᱟᱹᱭ ᱫᱟᱠᱚᱸ ᱦᱮᱸ ᱟᱞᱮ ᱟᱞᱮ ᱠᱷᱚᱱᱟᱜ ᱦᱚᱸ ᱟᱹᱰᱤ ᱩᱱᱟᱹᱜ ᱩᱱᱱᱚᱛᱤᱭ ᱫᱟᱠᱚ ᱾ ᱱᱚᱣᱟ ᱨᱮᱱᱟᱜ ᱠᱟᱨᱚᱱ ᱫᱚ ᱪᱮᱫ ᱠᱟᱱᱟ ᱚᱱᱟ ᱠᱚ ᱯᱟᱸᱡᱟ ᱛᱚᱞᱟᱥ ᱠᱮᱫᱟ᱾ ᱟᱫᱚ ᱩᱱᱤ ᱠᱚ ᱦᱩᱫᱩᱲ ᱫᱩᱨᱜᱟᱹ ᱠᱚ ᱧᱟᱢ ᱠᱮᱫᱮᱭᱟ ᱡᱮ ᱦᱮᱸ ᱱᱩᱭ ᱜᱮ ᱤᱭᱟᱹᱮᱫ ᱠᱚᱣᱟᱭ ᱛᱟᱦᱞᱮ ᱱᱩᱭ ᱵᱚᱱ ᱡᱟᱦᱟᱸ ᱞᱮᱠᱟ ᱛᱮᱵᱚᱱ ᱱᱚᱣᱟ ᱤᱭᱟᱹ ᱠᱷᱚᱱᱟᱜ ᱵᱚᱱ ᱥᱚᱨᱟᱣ ᱮᱭᱟ ᱵᱚᱱ ᱟᱫᱚ ᱟᱫᱚ ᱦᱩᱫᱩᱲ ᱫᱩᱨᱜᱟᱹ ᱫᱚ ᱮᱢᱚᱱ ᱢᱤᱫᱴᱟᱝ ᱤᱭᱟᱹᱭ ᱧᱟᱢ ᱞᱮᱫᱟ ᱵᱚᱨᱮ ᱧᱟᱢ ᱞᱮᱫᱟ ᱾ ᱡᱮ ᱟᱢ ᱫᱚ ᱚᱠᱚᱭ ᱦᱚᱸ ᱵᱟᱝᱠᱚ ᱜᱚᱡ ᱫᱟᱲᱮᱭᱟᱢᱟ ᱥᱮ ᱟᱢᱴᱷᱮᱱ ᱫᱚ ᱚᱠᱚᱭ ᱦᱚᱸ ᱵᱟᱝᱠᱚ ᱫᱟᱲᱮᱼᱟ᱾
ᱦᱳᱭ ᱦᱳᱭ ᱦᱮᱸ ᱚᱱᱠᱟ ᱜᱮ ᱮᱸᱼᱼ ᱤᱧ ᱦᱚᱧ ᱟᱸᱡᱚᱢᱠᱟᱼᱟ ᱮᱸ ᱱᱩᱭ ᱡᱟᱦᱟᱸᱼᱼ ᱡᱟᱦᱟᱸ ᱫᱟᱸᱥᱟᱭ ᱮᱱᱮᱡ ᱠᱚ ᱞᱮᱹᱭᱫᱟ ᱱᱩᱭ ᱫᱚᱼᱼ ᱱᱩᱭ ᱫᱚ ᱦᱩᱫᱩᱨ ᱫᱩᱨᱜᱟᱹ ᱥᱮ ᱫᱮᱵᱤ ᱫᱩᱨᱜᱟᱹ ᱠᱚ ᱞᱟᱹᱭᱼᱟ ᱠᱚ ᱢᱮᱛᱟᱭᱟ᱾
ᱦᱮᱸ ᱦᱮᱸ ᱟᱫᱚ ᱩᱱᱤᱭᱟᱜ ᱫᱚ ᱧᱩᱛᱩᱢ ᱛᱟᱦᱮᱸ ᱠᱟᱱ ᱛᱟᱭᱟ ᱫᱩᱨᱜᱟᱹ
ᱦᱳᱭ ᱦᱳᱭ ᱟᱨ
ᱦᱮᱸ ᱦᱩᱫᱩᱨ ᱫᱩᱨᱜᱟᱹ ᱢᱟᱱᱮ ᱦᱩᱫᱩᱨ ᱫᱩᱨᱜᱟᱹ ᱦᱳᱭ᱾ ᱛᱟᱦᱚᱞᱮ ᱟᱫᱚ ᱦᱮᱸ ᱢᱟ ᱞᱟᱹᱭ ᱢᱮ?
ᱮᱸ ᱞᱟᱹᱭᱫᱤᱧ ᱱᱚᱣᱟ ᱫᱚ ᱡᱟᱦᱟᱸ ᱫᱟᱸᱥᱟᱭ ᱮᱱᱮᱡ ᱱᱚᱣᱟ ᱫᱚ ᱮᱸ ᱚᱱᱠᱟᱼᱼ ᱡᱟᱦᱟᱸ ᱧᱮᱞ ᱵᱟᱲᱟ ᱦᱩᱭᱠᱟᱱᱟ ᱟᱹᱛᱩ ᱚᱲᱟᱜ ᱠᱚᱨᱮ ᱦᱩᱭᱩᱜ ᱜᱮᱭᱟ᱾ ᱟᱫᱚ ᱱᱚᱣᱟ ᱫᱚ ᱚᱱᱟ ᱫᱩᱨᱜᱟᱹ ᱯᱩᱡᱟᱹ ᱥᱩᱢᱟᱹᱭ ᱡᱟᱦᱟᱸ ᱫᱟᱸᱥᱟᱭ ᱵᱚᱸᱜᱟ ᱩᱱ ᱥᱩᱢᱟᱹᱭ ᱜᱮ ᱱᱚᱣᱟ ᱫᱚ ᱦᱩᱭᱩᱜ ᱜᱮᱭᱟ᱾
ᱦᱮᱸ᱾
ᱫᱟᱸᱥᱟᱭ ᱪᱟᱸᱫᱳ ᱚᱠᱛᱚ ᱨᱮᱜᱮ ᱚᱱᱟ ᱫᱚ ᱢᱤᱫᱴᱟᱝ ᱨᱟᱹᱥᱠᱟᱹᱼᱼ ᱨᱟᱹᱥᱠᱟᱹ ᱨᱮᱱᱟᱜ ᱯᱚᱨᱚᱵᱽ ᱜᱮ ᱛᱟᱦᱮᱸ ᱠᱟᱱ ᱛᱟᱵᱚᱱᱟ ᱢᱮᱱᱠᱷᱟᱱ ᱚᱱᱟᱼᱼ ᱠᱷᱟᱹᱛᱤᱨ ᱛᱮ ᱟᱫᱚ ᱢᱤᱫᱴᱟᱝ ᱞᱟᱹᱭᱟᱠᱚ ᱥᱮ ᱪᱮᱫ ᱡᱮ ᱚᱱᱟ ᱫᱚ ᱫᱩᱠ ᱨᱮᱱᱟᱜ ᱜᱮ ᱠᱟᱱᱟ ᱟᱵᱚ ᱞᱟᱹᱜᱤᱫ ᱛᱮᱫᱚ
ᱦᱮᱸ
ᱛᱮ ᱚᱱᱠᱟ ᱢᱤᱫᱴᱟᱝ ᱟᱸᱡᱚᱢ ᱵᱟᱲᱟ ᱦᱩᱭ ᱟᱠᱟᱱᱟ ᱡᱮ ᱡᱚᱠᱷᱚᱱ ᱫᱟᱥᱟᱸᱭ ᱮᱱᱮᱡ ᱠᱚᱠᱚ ᱦᱤᱡᱩᱜ ᱜᱮᱭᱟ᱾ ᱡᱮ ᱢᱤᱫᱴᱟᱝ ᱦᱟᱭᱨᱮ ᱦᱟᱭᱨᱮ ᱠᱟᱛᱮ ᱚᱱᱠᱟ ᱵᱚᱞᱚ ᱦᱤᱡᱩᱜᱼᱟᱠᱚ ᱡᱚᱠᱷᱚᱱ᱾ ᱮᱱᱮᱡ ᱞᱟᱹᱜᱤᱫ ᱛᱮ ᱚᱲᱟᱜ ᱥᱮᱫ ᱠᱚ ᱵᱚᱞᱚ ᱦᱤᱡᱩᱜᱼᱟ᱾
ᱦᱮᱸ
ᱱᱚᱜᱼᱚ ᱱᱚᱝᱠᱟ ᱠᱟᱛᱮᱼᱼ
ᱦᱮᱸ ᱛᱟᱦᱞᱮ ᱤᱧ ᱵᱟᱨ ᱯᱮ ᱟᱨ ᱵᱟᱨᱯᱮ ᱠᱟᱛᱷᱟᱧ ᱞᱟᱹᱭ ᱫᱟ ᱱᱚᱣᱟ ᱱᱤᱭᱟᱹᱛᱮ ᱟᱫᱚᱼᱼ ᱫᱟᱸᱥᱟᱭ ᱮᱱᱮᱡ ᱫᱚ ᱠᱚᱲᱟ ᱦᱚᱯᱚᱱ ᱜᱮᱠᱚ ᱥᱟᱡᱟᱜ ᱟᱠᱚ ᱢᱟᱱᱮᱼᱼ ᱦᱮᱸ ᱚᱱᱮ ᱠᱩᱲᱤ ᱦᱚᱯᱚᱱᱟᱜ ᱜᱮ ᱤᱭᱟᱹ ᱠᱚᱠᱚ ᱢᱟᱱᱮ ᱠᱩᱲᱤ ᱦᱚᱯᱚᱱ ᱞᱮᱠᱟ ᱠᱚ ᱥᱟᱡᱟᱜ ᱟᱠᱚ᱾
ᱦᱳᱭ ᱦᱳᱭ
ᱛᱟᱦᱚᱞᱮ ᱟᱫᱚ ᱢᱤᱫᱴᱟᱝ ᱚᱝᱠᱟᱼᱼ ᱤᱭᱹᱞᱮᱠᱟ ᱥᱟᱲᱮ ᱡᱤᱱᱤᱥ ᱛᱟᱦᱮᱱ ᱛᱟᱠᱚᱣᱟ ᱡᱟ ᱠᱮ ᱵᱚᱞᱮ ᱮᱸᱼᱼ ᱵᱩᱝᱠᱩᱴᱩ ᱠᱚ ᱞᱟᱹᱭᱟᱠᱚ ᱚᱱᱟ ᱦᱮᱸ ᱦᱮᱸ ᱚᱱᱟ ᱦᱚᱛᱚᱫ ᱨᱮᱱᱟᱜ ᱜᱮ ᱤᱭᱟᱹ ᱠᱟᱛᱮ ᱠᱚ ᱵᱮᱱᱟᱣᱟᱠᱚ ᱦᱳᱭ ᱟᱫᱚ ᱚᱱᱟᱜᱮ ᱜᱚᱴᱟᱼᱼ ᱯᱟᱲᱟ ᱜᱚᱴᱟ ᱟᱛᱳ ᱠᱚ ᱪᱟᱞᱟᱜᱼᱟ ᱮᱸ ᱛᱚ ᱚᱝᱠᱟ ᱫᱟᱸᱥᱟᱭ ᱠᱚᱠᱚ ᱥᱮᱨᱮᱧᱟ ᱟᱫᱚ ᱠᱚ ᱢᱟᱱᱮ ᱚᱱᱟ ᱫᱚ ᱢᱮᱱᱚᱜ ᱤᱭᱟᱹ ᱤᱭᱟᱹᱛᱟᱠᱚ ᱠᱟᱨᱚᱱ ᱫᱚᱠᱚ ᱩᱱᱤ ᱡᱟᱦᱟᱸᱭ ᱩᱱᱤ ᱟᱫ ᱟᱠᱟᱱ ᱛᱟᱠᱚ ᱫᱚ ᱩᱱᱤ ᱠᱚ ᱯᱟᱸᱪᱟᱭᱼᱼ
ᱦᱳᱭ ᱩᱱᱤᱭᱟᱜ ᱯᱟᱸᱡᱟ ᱦᱚᱛᱮᱡ ᱛᱮᱜᱮ ᱚᱱᱠᱟ ᱚᱲᱟᱜ ᱚᱲᱟᱜ ᱪᱟᱞᱟᱣ ᱠᱟᱛᱮᱜᱼᱼ ᱚᱱᱠᱟ ᱢᱤᱫᱴᱟᱝ ᱮᱱᱮᱡ ᱥᱮᱨᱮᱧᱟᱠᱚ, ᱡᱮ ᱩᱱᱤ ᱯᱟᱸᱡᱟ ᱧᱩᱛᱩᱢ ᱛᱮᱜᱮ ᱠᱚ ᱩᱰᱩᱠᱚᱜᱼᱟ᱾
ᱦᱮᱸ ᱦᱮᱸ ᱦᱮᱸ᱾ ᱟᱫᱚ ᱚᱱᱠᱟᱟᱜᱮ ᱜᱚᱴᱟ ᱯᱟᱲᱟ ᱮᱞᱟᱠᱟ ᱚᱱᱠᱟ ᱠᱚ ᱥᱮᱨᱮᱧ ᱟᱹᱪᱩᱨᱟ᱾ ᱟᱨ ᱚᱱᱠᱟᱟᱜ ᱜᱮ ᱢᱤᱫᱴᱟᱝ ᱥᱮᱨᱮᱧ ᱢᱮᱱᱟᱜᱼᱟ ᱦᱟᱭ ᱨᱮᱻ ᱦᱟᱭ ᱨᱮᱻᱩᱱᱟᱹᱜᱼᱼ ᱢᱤᱫᱴᱟᱝ ᱟᱫᱚ ᱨᱟᱜ ᱟᱛᱮᱜ ᱥᱮᱨᱮᱧ ᱠᱟᱱᱟ ᱚᱱᱟ ᱫᱚ
ᱢᱟᱱᱮ ᱚᱱᱟ ᱨᱮᱫᱚ ᱫᱩᱠ ᱠᱚ ᱥᱚᱫᱚᱨᱮᱫ ᱛᱟᱠᱚᱣᱟ᱾
ᱫᱩᱠ ᱠᱚ ᱥᱚᱫᱚᱨᱮᱫ ᱛᱟᱠᱚᱣᱟ ᱡᱮ ᱦᱮᱸᱛᱚ ᱟᱫᱚ ᱚᱱᱠᱟ ᱠᱟᱛᱮ ᱜᱮ ᱚᱱᱟ ᱫᱟᱸᱥᱟᱭ ᱫᱚ ᱠᱚᱠᱚ ᱥᱮᱨᱮᱧᱟ ᱚᱱᱠᱟ ᱜᱚᱴᱟ ᱯᱟᱲᱟ ᱮᱞᱟᱠᱟ ᱠᱚᱠᱚ ᱪᱟᱞᱟᱜᱼᱟ᱾ ᱮᱸ ᱟᱫᱚ ᱱᱚᱣᱟ ᱠᱚ ᱟᱸᱡᱚᱢ ᱠᱟᱛᱮ ᱤᱧᱦᱚ ᱟᱹᱰᱤ ᱤᱧ ᱢᱚᱱᱮ ᱠᱟᱫᱟ ᱡᱮ ᱟᱵᱚᱚᱸ ᱢᱤᱫ ᱥᱚᱢᱚᱭ ᱫᱚ? ᱟᱹᱰᱤ ᱢᱟᱱᱮ ᱵᱷᱟᱜᱮ ᱜᱮ ᱫᱷᱚᱱ ᱫᱚᱞᱟᱯ ᱛᱮ ᱟᱹᱰᱤᱼᱼ ᱤᱭᱟᱹ ᱜᱮᱵᱚᱱ ᱛᱟᱦᱮᱸ ᱠᱟᱱᱟ ᱠᱤᱱᱛᱩ ᱩᱱᱠᱩ ᱦᱮᱸ᱾
ᱢᱤᱫᱴᱟᱝ ᱚᱱᱠᱟ ᱡᱚᱢ ᱧᱩ ᱥᱮ ᱦᱟᱥᱟ ᱡᱟᱭᱜᱟ ᱠᱚᱛᱮ ᱠᱤᱥᱟᱹᱬ ᱵᱚᱱ ᱛᱟᱦᱮᱸ ᱠᱟᱱᱟ ᱢᱮᱱᱛᱮ᱾
ᱢᱟᱱᱮ ᱚᱱᱠᱟᱼᱼ ᱡᱮ ᱫᱚᱢᱮ ᱟᱱᱟᱴ ᱛᱟᱦᱮᱸ ᱠᱟᱱᱟ ᱚᱱᱠᱟᱱᱟᱜ ᱫᱚ ᱵᱟᱝ ᱛᱟᱦᱮᱸ ᱠᱟᱱᱟ ᱩᱱ ᱥᱩᱢᱟᱹᱭ ᱫᱚ᱾
ᱦᱳᱭ ᱦᱳᱭ ᱟᱫᱚ ᱠᱤᱱᱛᱩ ᱦᱚᱸᱜᱼᱚᱭ ᱩᱱᱠᱩᱣᱟᱜ᱾ ᱟᱵᱚ ᱟᱵᱚ ᱪᱮᱛᱟᱱ ᱨᱮ ᱚᱱᱮ ᱩᱱᱟᱹᱜ ᱵᱚᱱ ᱩᱱᱱᱚᱛᱤᱭᱮᱜ ᱛᱮ ᱩᱱᱠᱩ ᱵᱟᱝᱠᱚ ᱧᱮᱞ ᱥᱟᱦᱟᱣ ᱠᱮᱫ ᱛᱮᱼᱼ ᱟᱠᱚ ᱟᱵᱮᱱᱤᱡ ᱡᱟᱦᱟᱸᱭ ᱦᱩᱫᱩᱲ ᱫᱩᱨᱜᱟᱹ ᱩᱱᱤ ᱠᱚᱼᱼ
ᱟᱫᱚ ᱩᱱᱤ ᱫᱚ ᱟᱵ ᱼᱼ ᱟᱫᱚ ᱢᱟᱱᱮ ᱩᱱ ᱫᱚ ᱵᱚᱸᱜᱟ ᱫᱚᱼᱼ ᱢᱟᱱᱮ ᱮᱴᱟᱜ ᱦᱚᱲᱤᱡᱼᱼ
ᱦᱮᱸ ᱟᱫᱚ ᱟᱫᱚ ᱚᱱᱟ ᱠᱷᱟᱹᱛᱤᱨ ᱛᱮ ᱩᱱᱤ ᱢᱤᱫᱴᱟᱝ ᱮᱻ ᱼᱼ ᱢᱟᱱᱮ ᱩᱱᱤ ᱦᱩᱫᱩᱲ ᱫᱩᱨᱜᱟᱹ ᱫᱚ ᱮᱢᱚᱱ ᱢᱤᱫᱴᱟᱝ ᱤᱭᱟᱹᱭ ᱧᱟᱢ ᱞᱮᱫᱟ᱾ ᱵᱚᱨᱮ ᱧᱟᱢ ᱞᱮᱫᱟ ᱡᱮ ᱟᱢᱫᱚ ᱚᱠᱚᱭ ᱦᱚᱸ, ᱢᱟᱱᱮ ᱚᱠᱚᱭ ᱴᱷᱮᱱ ᱠᱚᱲᱟ ᱦᱚᱯᱚᱱ ᱴᱷᱮᱱ ᱫᱚ ᱚᱠᱚᱼᱼ ᱜᱚᱡ ᱜᱮ ᱵᱟᱢ ᱜᱚᱲᱚᱜᱼᱟ, ᱠᱤᱱᱛᱩ ᱢᱤᱫᱴᱟᱝᱼᱼ ᱮᱢᱟᱫᱮ ᱛᱟᱦᱮᱸ ᱮ ᱠᱚᱢᱡᱳᱨ ᱡᱮ ᱟᱢ ᱫᱚ ᱚᱦᱚᱢ ᱥᱚᱝᱥᱟᱨ ᱠᱮᱭᱟ ᱡᱩᱫᱤᱢ ᱼᱼ ᱥᱚᱝᱥᱟᱨᱮᱢ ᱪᱤᱱᱛᱟᱹ ᱠᱮᱭᱟ ᱛᱟᱦᱞᱮ ᱟᱢ ᱫᱚᱢ ᱜᱚᱡ ᱦᱚᱪᱚᱜᱼᱟ᱾
ᱦᱳᱭ ᱦᱳᱭ᱾
ᱛᱟᱦᱚᱞᱮ ᱟᱫᱚ ᱚᱱᱟ ᱠᱷᱟᱹᱛᱤᱨ ᱜᱮ ᱩᱱᱤ ᱚᱱᱟᱭᱼᱼ ᱵᱷᱩᱞ ᱞᱮᱫ ᱛᱟᱵᱚᱱ ᱛᱮ ᱡᱮ ᱥᱚᱝᱥᱟᱨ ᱤᱭᱟᱹᱨᱮᱭᱼᱼ ᱵᱚᱞᱚᱭᱮᱱ ᱛᱮ ᱟᱫᱚ ᱚᱱᱟ ᱠᱷᱟᱹᱛᱤᱨ ᱛᱮ ᱩᱱᱤ ᱜᱚᱡ ᱦᱚᱪᱚᱭᱮᱱ ᱛᱟᱵᱚᱱ ᱛᱮᱼᱼ ᱟᱫᱚ ᱱᱤᱛᱚᱜ ᱫᱚ ᱟᱵᱚ ᱦᱚᱸᱜᱼᱚ ᱱᱚᱝᱠᱟ ᱦᱴᱠᱮᱛ ᱥᱟᱥᱮᱛ ᱨᱮ ᱢᱮᱱᱟᱜ ᱵᱚᱱᱟ ᱢᱟᱱᱮ ᱫᱷᱚᱱ ᱫᱚᱞᱟᱛᱼᱼ ᱟᱹᱰᱤ ᱪᱷᱟᱲᱟ ᱨᱮᱜᱮ ᱢᱮᱱᱟᱜ ᱵᱚᱱᱟ᱾
ᱦᱳᱭ ᱦᱳᱭ᱾ ᱦᱮᱸ᱾ ᱡᱟᱦᱟᱸ ᱞᱮᱠᱟᱢ ᱞᱟᱹᱭ ᱠᱤᱫᱟ᱾
ᱦᱮᱸ᱾
ᱥᱮ ᱧᱮᱞ ᱵᱟᱲᱟ ᱦᱩᱭ ᱟᱠᱟᱱᱟ ᱡᱟᱦᱟᱸ ᱟᱛᱳ ᱚᱲᱟᱜ ᱨᱮᱼᱼ
ᱦᱩᱸ᱾
ᱛᱟᱦᱞᱮ ᱟᱢ ᱚᱱᱠᱟ ᱫᱟᱸᱥᱟᱭ ᱮᱱᱮᱡ ᱠᱚᱢ ᱪᱟᱞᱟᱣ ᱵᱟᱲᱟᱣ ᱠᱟᱱ ᱜᱮᱭᱟ? ᱡᱟᱦᱟᱸ ᱟᱵᱚ ᱟᱛᱳ ᱚᱲᱟᱜ ᱨᱮ ᱦᱩᱭᱩᱜᱼᱟ᱾
ᱦᱮᱸ ᱦᱮᱸ ᱟᱛᱳ ᱚᱲᱟᱜ ᱠᱚᱨᱮ ᱛᱟᱨᱯᱚᱨᱮ ᱱᱚᱝᱠᱟ ᱯᱟᱲᱟ ᱯᱟᱲᱟ ᱠᱚᱨᱮ ᱪᱟᱞᱟᱣ ᱦᱩᱭ ᱟᱠᱟᱱᱟ ᱵᱟᱡᱟᱨ ᱠᱚᱨᱮ ᱦᱚᱸ᱾ ᱪᱟᱞᱟᱣ ᱦᱩᱭ ᱠᱟᱱᱟ ᱛᱟᱯᱚᱨᱮ ᱚᱱᱠᱟ ᱪᱟᱞᱟᱣ ᱦᱩᱭ ᱟᱠᱟᱱᱟ, ᱟᱫᱚ ᱠᱚ ᱠᱩᱞᱤ ᱜᱮᱭᱟ ᱠᱚ᱾ ᱦᱮᱸ ᱮᱴᱟᱜ ᱡᱟᱹᱛᱤ ᱨᱮᱱ ᱦᱚᱲ ᱠᱚ ᱠᱩᱞᱤ ᱜᱮᱭᱟ ᱡᱮ ᱱᱚᱣᱟ ᱫᱚ ᱪᱮᱫ ᱠᱟᱱ ᱛᱟᱯᱮᱭᱟ ᱥᱮᱼᱼ ᱪᱮᱫ ᱯᱮ ᱤᱭᱟ. ᱭᱫᱟ ᱱᱚᱣᱟᱫᱚ? ᱟᱫᱚ ᱡᱚᱵᱟᱵ ᱨᱮᱫᱚ ᱱᱚᱣᱟᱜᱮ ᱢᱮᱱᱟᱜᱼᱟ ᱡᱮ ᱦᱮᱸ ᱟᱞᱮ ᱦᱚᱸ ᱱᱚᱝᱠᱟ ᱢᱤᱫᱴᱮᱱ ᱛᱟᱦᱮᱸ ᱠᱟᱱ ᱛᱟᱞᱮᱭᱟ᱾ ᱟᱫᱚ ᱩᱱᱤᱭ ᱟᱱ ᱠᱟᱱ ᱛᱟᱞᱮᱛᱮ ᱩᱱᱤ ᱜᱮ ᱜᱚᱴᱟᱞᱮ ᱯᱟᱸᱡᱟ ᱵᱟᱲᱟᱭ ᱛᱮ ᱱᱚᱣᱟ ᱵᱚᱪᱷᱚᱨ ᱠᱤ ᱵᱚᱪᱷᱚᱨ ᱱᱚᱣᱟ ᱫᱚ ᱢᱤᱫᱴᱟᱝ ᱟᱞᱮᱭᱟᱜ ᱤᱭᱟᱹ ᱞᱮᱠᱟ ᱠᱚᱛᱛᱚᱵᱵᱚ ᱞᱮᱠᱟ ᱦᱩᱭ ᱠᱟᱱ ᱛᱟᱞᱮᱭᱟ ᱡᱮ ᱱᱚᱣᱟ ᱦᱚᱸ ᱟᱞᱮᱭᱟᱜ ᱫᱷᱚᱨᱚᱢ ᱨᱮᱱᱟᱜ ᱢᱤᱫᱴᱟᱝ ᱦᱳᱭ ᱠᱚᱨᱟᱣᱟᱞᱮ
ᱦᱮᱸ ᱚᱱᱟ ᱫᱚ ᱮ ᱫᱟᱸᱥᱟᱭ ᱮᱱᱮᱡ ᱫᱚ ᱢᱤᱫᱴᱟᱝ ᱱᱤᱛᱚᱜ ᱫᱚ ᱟᱵᱚᱣᱟᱜ ᱫᱚ ᱞᱟᱹᱭ ᱜᱟᱱᱚᱜᱼᱟ ᱡᱮ, ᱥᱮᱨᱣᱟ ᱨᱮᱜᱮ ᱚᱱᱟ ᱫᱚ ᱦᱮᱡ ᱩᱛᱟᱹᱨ ᱟᱠᱟᱱᱟ᱾
ᱦᱮᱸ ᱦᱮᱸ᱾
ᱡᱮᱢᱚᱱ ᱡᱟᱦᱟᱸᱮᱠᱟ ᱮᱸ ᱟᱨᱦᱚᱸ ᱚᱵᱷᱟᱵ ᱠᱚ ᱵᱟᱦᱟ, ᱥᱚᱦᱨᱟᱭ, ᱵᱩᱱ ᱢᱟᱱᱟᱣᱮᱫᱟ, ᱚᱱᱠᱟᱜᱮ ᱫᱟᱸᱥᱟᱭ ᱦᱚᱸ ᱢᱟᱱᱟᱣ ᱤᱫᱤ ᱜᱤ ᱦᱩᱭᱩᱜᱼᱟ᱾
ᱦᱮᱸ ᱦᱮᱸ ᱦᱮᱸ᱾
ᱦᱮᱸ ᱟᱨ ᱡᱩᱫᱤ ᱚᱱᱟ ᱡᱟᱦᱟᱸᱟᱢ ᱞᱟᱹᱭ ᱠᱮᱫᱟ ᱡᱮ ᱫᱟᱸᱥᱟᱭ ᱮᱱᱮᱡ ᱞᱟᱹᱜᱤᱫ ᱛᱮ ᱡᱟᱦᱟᱸ ᱚᱱᱟ ᱥᱟᱯᱟᱵ ᱠᱚ, ᱚᱱᱟ ᱥᱟᱯᱟᱵ ᱠᱚᱫᱚ ᱚᱱᱠᱟ ᱮᱸᱜ ᱪᱮᱫ ᱠᱚ ᱠᱚ ᱤᱫᱤ ᱜᱮᱭᱟ?
ᱟᱸᱥᱟ ᱠᱟᱜ ᱢᱮ ᱥᱟᱯᱟᱵ ᱠᱚᱫᱚ ᱚᱱᱟᱜᱮ ᱡᱟᱦᱟᱸ ᱟᱨ ᱦᱮᱸ ᱛᱷᱟᱹᱨᱤ ᱦᱚᱸ ᱠᱚ ᱚᱝᱠᱟ ᱛᱷᱟᱹᱨᱤ ᱨᱮᱱᱟᱜ ᱦᱚᱸᱠᱚ ᱤᱭᱟᱹᱭ ᱜᱮᱭᱟ, ᱛᱷᱟᱹᱨᱤ ᱟᱨ ᱪᱮᱫ
ᱚ, ᱟᱪᱪᱷᱟ ᱢᱟᱱᱮ ᱚᱱᱟ ᱫᱚ ᱨᱩ ᱛᱮᱠᱚ ᱵᱮᱵᱷᱟᱨᱟ
ᱦᱮᱸ ᱨᱩ ᱞᱮᱠᱟ ᱛᱮᱠᱚ ᱵᱮᱵᱷᱟᱨᱟ ᱦᱟᱸᱜ ᱦᱩᱸ, ᱚᱱᱟ ᱠᱚᱜᱮ ᱥᱟ ᱥᱟᱯᱟᱵ ᱫᱚ ᱛᱟᱦᱮᱸ ᱛᱚᱠᱚᱣᱟ ᱟᱨ ᱟᱹᱰᱤ ᱪᱮᱦᱨᱟ ᱠᱚ ᱥᱟᱡᱟᱜ ᱟᱠᱚ, ᱢᱟᱱᱮ ᱟᱹᱰᱤ ᱪᱮᱨᱦᱟ ᱵᱟᱦᱟ ᱠᱚᱠᱚ ᱤᱭᱟᱹ ᱡᱚᱱᱚᱜᱼᱟ ᱾ ᱟᱹᱰᱤ ᱠᱤᱪᱷᱩ
ᱦᱳᱭ ᱟᱨ ᱩᱱᱠᱩ ᱦᱮᱸ, ᱩᱱᱠᱩ ᱥᱟᱫᱟ ᱟᱜ ᱥᱟᱹᱲᱤ ᱛᱮᱜᱮᱧ ᱧᱮᱞ ᱟᱠᱟᱜ ᱠᱚᱣᱟ, ᱡᱮ ᱚᱝᱠᱟ ᱠᱚ ᱥᱟᱡᱟᱜ ᱜᱮᱭᱟ ᱾
ᱦᱳᱭ ᱦᱳᱭ ᱚᱝᱠᱟ ᱜᱮ, ᱢᱟᱱᱮ ᱟᱨᱟᱜ ᱯᱟᱹᱲ ᱡᱟᱦᱟᱸ ᱥᱟᱹᱲᱤ, ᱚᱱᱟ ᱛᱮᱜᱮ ᱠᱚ ᱥᱟᱡᱟᱜ ᱟᱠᱚ ᱾ ᱟᱹᱰᱤ ᱢᱚᱡᱽ ᱢᱟᱱᱮ
ᱧᱮᱞᱡᱚᱝ ᱛᱮ ᱟᱹᱰᱤ ᱢᱚᱸᱡᱽ ᱠᱚ ᱧᱮᱞᱚᱜᱼᱟ, ᱦᱩᱸ᱾
ᱟᱨ ᱱᱚᱣᱟ ᱫᱚ ᱟᱵᱚᱱᱟᱜ ᱫᱚ ᱢᱟᱱᱮ ᱨᱟᱹᱥᱠᱟᱹ ᱨᱮᱱᱟᱜ ᱫᱚ ᱵᱟᱝ ᱠᱟᱱ ᱛᱟᱵᱚᱱᱟ, ᱢᱮᱴ
ᱦᱮᱸ, ᱚᱱᱟ ᱫᱚ ᱫᱩᱠ ᱨᱮᱱᱟᱜ ᱢᱤᱫᱴᱟᱝ ᱫᱩᱠ ᱵᱚᱱ ᱥᱚᱫᱚᱨᱮᱜᱼᱟ, ᱚᱱᱟ ᱫᱟᱸᱥᱟᱭ ᱯᱚᱨᱚᱵᱽ ᱤᱭᱟᱹ ᱛᱮᱫᱚ ᱾
ᱦᱳᱭ ᱦᱳᱭ, ᱡᱮ ᱢᱤᱫ ᱦᱚᱲ ᱮ ᱛᱟᱦᱮᱸ ᱠᱟᱱ ᱛᱟᱞᱮᱭᱟ, ᱩᱱᱤ ᱱᱚᱝᱠᱟᱭ ᱟᱫ ᱟᱠᱟᱱ ᱛᱟᱞᱮᱭᱟ, ᱩᱱᱤ ᱞᱮ ᱯᱟᱸᱡᱟᱭᱮ ᱠᱟᱱᱟ ᱾
ᱦᱮᱸ ᱦᱮᱸ ᱾
ᱟᱫᱚ ᱱᱚᱣᱟ ᱵᱤᱥᱚᱭ ᱨᱮ ᱡᱩᱫᱤ ᱠᱟᱹᱴᱤᱡ ᱥᱮᱨᱮᱧ ᱮᱢ ᱩᱭᱦᱟᱹᱨ ᱢᱮᱱᱟᱜ ᱛᱟᱢ ᱠᱷᱟᱱ ᱫᱚᱢ, ᱞᱟᱹᱭ ᱫᱟᱲᱮᱭᱟᱜᱼᱟ ᱾
ᱥᱮᱨᱮᱧ, ᱦᱮᱸ ᱚᱱᱠᱟ ᱮᱸ ᱩᱭᱦᱟᱹᱨ ᱦᱤᱡᱩᱜ ᱠᱟᱱᱟ ᱡᱟᱦᱟᱸ ᱚᱱᱟᱜᱮ ᱛᱟ ᱦᱞᱤᱧ ᱞᱟᱹᱭᱮᱫᱼᱟ, ᱚᱝᱠᱟ ᱨᱚᱲ ᱛᱮᱜᱮᱧ ᱞᱟᱹᱭᱮᱫᱼᱟ, ᱚᱝᱠᱟ ᱥᱮᱨᱮᱧ ᱠᱟᱛᱮᱫ ᱫᱚ ᱵᱟᱹᱧ ᱞᱟᱹᱭᱮᱫᱼᱟ ᱾
ᱦᱮᱸ ᱦᱮᱸ, ᱢᱟ ᱞᱟᱹᱭ ᱢᱮ ᱾
ᱦᱟᱭᱨᱮ ᱦᱟᱭᱨᱮ, ᱢᱟᱱᱮ ᱦᱟᱭᱨᱮ ᱦᱟᱭᱨᱮ ᱱᱚᱝᱠᱟ ᱞᱟᱹᱭ ᱠᱟᱛᱮ ᱠᱚ ᱞᱟᱹᱭ ᱦᱚᱪᱚᱭᱮᱜᱼᱟ ᱱᱚᱣᱟ ᱥᱮᱨᱮᱧ ᱫᱚ ᱦᱮᱸᱥᱮ, ᱞᱟᱹᱭᱮᱫᱼᱟ ᱠᱚ ᱡᱮ, ᱚᱱᱮ ᱫᱮᱞᱟᱞᱟᱝ ᱫᱮᱞᱟᱞᱟᱝ ᱜᱩᱨᱩ ᱦᱳ ᱮᱸᱜ ᱫᱮᱞᱟ ᱵᱮᱨᱮᱫ ᱢᱮ
ᱦᱚᱸ ᱾
ᱱᱚᱜᱼᱚ ᱱᱚᱝᱠᱟᱱᱟᱜ ᱢᱤᱫᱴᱟᱝ ᱠᱟᱛᱷᱟ ᱠᱚ ᱞᱟᱹᱭ ᱦᱚᱪᱚᱭᱟ ᱡᱮ, ᱫᱤᱥᱚᱢ ᱫᱟᱬᱟᱱ ᱞᱟᱝ ᱩᱰᱩᱠᱚᱜᱼᱟ ᱾ ᱢᱟᱱᱮ ᱩᱱᱤ ᱧᱩᱛᱩᱢ ᱛᱮ ᱡᱚᱠᱷᱚᱱ ᱚᱱᱟ ᱠᱟᱛᱷᱟ ᱜᱮᱠᱚ ᱞᱟᱹᱭ ᱦᱚᱪᱚ ᱟᱠᱟᱜᱼᱟ, ᱦᱩᱸ᱾
ᱦᱮᱸ, ᱵᱟᱦ ᱦᱚᱜᱼᱚᱭ ᱛᱟᱦᱞᱮᱢ ᱵᱟᱲᱟᱭ ᱜᱮᱭᱟ ᱟᱵᱚ ᱥᱟᱱᱛᱟᱱ ᱨᱮᱱᱟᱜ ᱤᱭᱟᱹᱢ ᱫᱚᱦᱚ ᱟᱠᱟᱜ ᱜᱮᱭᱟ ᱢᱟᱱᱮᱢ ᱫᱚᱦᱚ ᱟᱠᱟᱜ ᱜᱮᱭᱟ᱾